ᱦᱮᱞᱳ ᱦᱮᱸ ᱜᱚᱢᱠᱮ ᱦᱮᱸ ᱜᱚᱢᱠᱮ ᱡᱚᱦᱟᱨ ᱜᱮ
ᱦᱸ ᱱᱟᱯᱟᱭ ᱵᱟᱲᱟ ᱜᱮᱛᱚ ᱦᱮᱸ ᱵᱮᱥ ᱵᱟᱲᱟᱜ ᱜᱮ
ᱦᱩᱸ
ᱟᱵᱮᱱ ᱜᱮ ᱪᱮᱫ ᱞᱮᱠᱟ ᱢᱮᱱᱟᱜ ᱵᱮᱱᱟ
ᱟᱹᱞᱤᱧ ᱦᱚᱸ ᱱᱤᱭᱟᱹ ᱜᱷᱟᱹᱲᱤᱡ ᱛᱮ ᱫᱚ ᱵᱮᱥ ᱵᱟᱲᱟ ᱜᱮ ᱢᱮᱱᱟᱜ ᱞᱤᱧᱟᱹ
ᱚ ᱟᱪᱪᱷᱟ ᱛᱟᱦᱚᱞᱮ ᱪᱮᱫ ᱠᱚᱵᱮᱱ ᱪᱮᱠᱟ ᱵᱟᱲᱟᱭᱮᱫᱟ ᱛᱚᱵᱮ
ᱪᱤᱠᱟ ᱫᱚ ᱜᱚᱝᱠᱮ ᱥᱮᱨᱚᱠᱚᱢ ᱠᱤᱪᱷᱩ ᱫᱚ ᱵᱟᱹᱱᱩᱜᱼᱟ ᱱᱤᱛᱚᱜ ᱱᱤᱭᱟᱹ ᱜᱷᱟᱹᱲᱤᱡ ᱛᱮᱫᱚ ᱦᱟᱜ ᱟᱫᱚ ᱱᱚᱜᱼᱚᱭ ᱮᱢᱱᱤ ᱜᱮ ᱫᱟᱬᱟ ᱵᱟᱲᱟᱭ ᱦᱮᱡ ᱦᱩᱭ ᱟᱠᱟᱱᱟ ᱱᱟᱦᱟᱜ ᱱᱚᱛᱮ ᱯᱷᱟᱸᱠᱟ ᱥᱮᱫ
ᱚ ᱟᱪᱪᱷᱟ ᱜᱚᱝᱠᱮ ᱚᱱᱛᱮ ᱫᱚ ᱚ ᱯᱟᱛᱟ ᱠᱚ ᱦᱩᱭᱩᱜ-ᱟ ᱥᱮ ᱵᱟᱝ
ᱵᱟᱝ ᱜᱚᱢᱠᱮ ᱟᱞᱮ ᱥᱮᱫ ᱫᱚ ᱦᱟᱜ ᱚᱱᱠᱟᱱ ᱥᱮᱨᱚᱠᱚᱢ ᱯᱟᱛᱟ ᱫᱚ ᱵᱟᱝ ᱦᱩᱭᱩᱜᱼᱟ ᱱᱟᱦᱟᱜ ᱦᱩᱭᱩᱜ ᱜᱮᱭᱟ ᱢᱟᱱᱮ ᱪᱷᱳᱴᱳ ᱢᱳᱴᱳ ᱱᱟᱦᱟᱜ ᱥᱟᱱᱛᱟᱞᱟᱜ ᱯᱟᱛᱟ ᱫᱚ ᱥᱮᱨᱚᱠᱚᱢ ᱠᱤᱪᱷᱩ ᱫᱚ ᱵᱟᱝ ᱦᱩᱭᱩᱜᱼᱟ ᱜᱚᱝᱠᱮ ᱟᱞᱮ ᱠᱷᱚᱱᱟᱜ ᱫᱚ ᱛᱷᱚᱲᱟ ᱜᱟᱱ ᱯᱷᱟᱨᱟᱠ ᱧᱚᱜ ᱨᱮ ᱦᱩᱭᱩᱜᱼᱟ ᱟᱨᱠᱤ
ᱚ ᱚᱱᱠᱟ ᱧᱩᱛᱩᱢᱟᱜ ᱯᱟᱛᱟ ᱫᱚ ᱚᱱᱠᱟ ᱥᱩᱨ ᱥᱩᱯᱩᱨ ᱫᱚ ᱵᱟᱹᱱᱩᱜᱼᱟ ᱵᱟᱝ ᱾
ᱵᱟᱝ ᱵᱟᱝ ᱵᱟᱝ
ᱚ ᱛᱟᱦᱚᱞᱮ ᱪᱟᱠᱚᱞᱛᱟᱹᱲᱤ ᱚᱱᱟ ᱦᱮᱸ ᱢᱮᱱᱟᱱᱛᱮ ᱪᱟᱠᱚᱞᱛᱟᱹᱲᱤ ᱛᱷᱟᱹᱨᱮ ᱪᱷᱟᱛᱟ ᱵᱮᱱ ᱟᱸᱡᱚᱢ ᱟᱠᱟᱫ ᱪᱚ ᱵᱟᱝ ᱪᱚ?
ᱪᱷᱟᱠᱚᱞ ᱛᱟᱹᱲᱤ ᱵᱟᱝ ᱜᱚᱝᱠᱮ ᱵᱟᱞᱤᱧ ᱟᱸᱡᱚᱢ ᱟᱠᱟᱫᱼᱟ, ᱟᱵᱮᱱ ᱴᱷᱮᱱ ᱚᱱᱟᱜᱮ ᱱᱚᱣᱟ ᱪᱤᱦᱤᱧ ᱯᱚᱨᱚᱛᱷᱚᱢ ᱞᱤᱧ ᱟᱸᱡᱚᱢᱮᱜᱼᱟ ᱾
ᱚ ᱟᱪᱪᱷᱟ ᱟᱪᱪᱷᱟ ᱟᱪᱪᱷᱟ ᱦᱮᱸ, ᱟᱪᱪᱷᱟ ᱛᱟᱦᱚᱞᱮ ᱟᱯᱮ ᱚᱱᱛᱮ ᱵᱚᱸᱜᱟ ᱵᱩᱨᱩ ᱠᱚ ᱪᱮᱫ ᱠᱚ ᱵᱚᱸᱜᱟ ᱵᱩᱨᱩ ᱦᱩᱭᱩᱜᱼᱟ, ᱟᱹᱛᱩ ᱫᱤᱥᱚᱢ ᱠᱚᱨᱮ ᱾
ᱚ ᱱᱤᱭᱟᱹ ᱵᱟᱦᱟ ᱥᱚᱨᱦᱟᱭ ᱛᱟᱨ ᱯᱚᱨᱮ ᱱᱟᱦᱟᱜ ᱱᱚᱜᱼᱚᱭ ᱵᱮᱱ ᱢᱮᱱᱮᱫ ᱠᱟᱱ, ᱱᱚᱜᱼᱚᱭ ᱛᱤᱨᱤᱥᱮ ᱡᱩᱱ ᱦᱟᱸᱜ
ᱚ, ᱟᱪᱪᱷᱟ ᱱᱚᱜᱼᱚᱭ ᱡᱮ ᱟᱵᱚ ᱵᱤᱫᱩ ᱪᱟᱸᱫᱟᱱ ᱵᱤᱫ ᱦᱮᱸ ᱵᱩᱫᱩ ᱵᱤᱫᱩ ᱪᱟᱸᱫᱟᱱ ᱫᱚ ᱵᱚᱸᱜᱟ ᱵᱩᱨᱩ ᱫᱚ ᱪᱮᱫ ᱞᱮᱠᱟ ᱯᱮ ᱢᱟᱱᱟᱣ ᱵᱟᱲᱟᱭᱟ ᱛᱚᱵᱮ?
ᱵᱚᱞᱛᱮ ᱵᱟᱹᱞᱤᱧ ᱵᱩᱡᱷᱟᱹᱣ ᱞᱮᱫᱼᱟ ᱜᱚᱢᱠᱮ ᱪᱮᱫ ᱵᱤᱱ ᱢᱮᱱ ᱚᱪᱚ ᱠᱮᱭᱟ?
ᱢᱮᱱ ᱮᱫᱟᱞᱤᱧ ᱱᱚᱜᱼᱚᱭ ᱵᱤᱫᱩ ᱪᱟᱸᱫᱟᱱ ᱵᱮᱱ ᱟᱸᱡᱚᱢ ᱟᱠᱟᱫᱟ ᱛᱚ ᱵᱤᱫᱩ ᱪᱟᱸᱫᱟᱱ?
ᱵᱤᱫᱩᱼᱪᱟᱸᱫᱟᱱ ᱵᱚᱞᱛᱮ ᱱᱤᱭᱟᱹ ᱫᱚ ᱚᱠᱟ ᱞᱮᱠᱟᱱᱟᱜ?
ᱚ ᱟᱪᱪᱷᱟ ᱵᱟᱵᱮᱱ ᱵᱩᱡᱽ ᱫᱟᱲᱮᱭᱟᱫᱟ ᱵᱤᱫᱩ ᱪᱟᱸᱫᱟᱱ ᱫᱚ ᱟᱚᱣᱟᱜ ᱱᱚᱜᱚᱸᱭ ᱵᱚᱸᱜᱟ ᱵᱩᱨᱩ ᱠᱟᱱᱟ ᱥᱟᱱᱛᱟᱲᱟᱜ᱾
ᱦᱮᱸ
ᱵᱤᱫᱩᱼ ᱪᱟᱸᱫᱟᱱ ᱡᱩᱫᱤ ᱵᱮᱱ ᱟᱸᱡᱚᱢ ᱠᱟᱜ ᱠᱷᱟᱡ ᱡᱩᱫᱤ ᱚᱱᱟ ᱥᱟᱱᱛᱟᱲᱤ ᱯᱩᱛᱷᱤ ᱠᱚᱵᱮᱱ ᱯᱟᱲᱦᱟᱣ ᱠᱟᱜ ᱠᱷᱟᱡ ᱫᱚ ᱛᱟᱦᱞᱮ ᱠᱷᱟᱡ ᱫᱚ ᱦᱟᱸ ᱟᱨᱚ ᱵᱷᱟᱜᱤ ᱴᱷᱤᱠ ᱧᱚᱜ ᱵᱮᱱ ᱵᱩᱡᱟ ᱟᱨ ᱡᱩᱫᱤ ᱵᱟᱵᱮᱱ ᱵᱩᱡᱽ ᱟᱠᱟᱫᱟ ᱟᱫᱚᱞᱤᱧ ᱟᱵᱮᱱ ᱴᱷᱮᱱ ᱟᱨᱫᱟᱥᱚᱜ ᱠᱟᱱᱟ ᱥᱮ ᱱᱮᱦᱚᱨᱚᱜ ᱠᱟᱱᱟ᱾ ᱚᱱᱟ ᱵᱸᱤᱫᱩᱼ ᱪᱟᱸᱫᱟᱱ ᱫᱚ ᱟᱵᱚᱣᱟᱜ ᱱᱚᱜᱼᱚᱭ ᱟᱵᱚᱨᱮᱱ ᱚᱱᱚᱞᱤᱭᱟᱹ ᱡᱟᱦᱟᱸᱭ ᱯᱚᱱᱰᱤᱛ ᱨᱚᱜᱷᱩᱱᱟᱛᱷ ᱢᱩᱨᱢᱩ ᱩᱱᱤᱭᱟᱜ ᱯᱚᱛᱚᱵ ᱜᱮ ᱚᱱᱠᱟ ᱢᱮᱱᱟᱜᱼᱟ᱾ ᱦᱮᱸ
ᱵᱟᱝ ᱜᱚᱝᱠᱮ ᱥᱮᱨᱚᱠᱚᱢ ᱠᱤᱪᱷᱩ ᱫᱚ ᱵᱟᱹᱞᱤᱧ ᱧᱮᱞ ᱟᱠᱟᱫᱼᱟ ᱛᱚ ᱟᱫᱚ ᱚᱱᱟ ᱠᱷᱟᱹᱛᱤᱨ ᱛᱮ ᱵᱟᱹᱞᱤᱧ ᱵᱩᱡᱽ ᱫᱟᱲᱮᱭᱟᱜ ᱠᱟᱱᱟ ᱱᱟᱦᱟᱜ᱾
ᱦᱳᱭ ᱟᱫᱚ ᱵᱤᱫᱩ ᱪᱟᱸᱫᱟᱱ ᱦᱚᱸ ᱚᱱᱠᱟ ᱵᱚᱸᱜᱟ ᱵᱩᱨᱩ ᱦᱩᱭᱩᱜᱼᱟ, ᱚᱱᱠᱟ ᱟᱫᱚ ᱦᱳᱭ ᱛᱚ ᱛᱟᱦᱞᱮ ᱚᱱᱟ ᱠᱚᱨᱮ ᱥᱟᱱᱛᱟᱲ ᱴᱚᱴᱷᱟ ᱠᱚ ᱢᱮᱱᱟᱜ ᱟᱥᱮ ᱵᱟᱹᱱᱩᱜᱼᱟ?
ᱥᱟᱱᱛᱟᱲ ᱠᱚ ᱥᱮᱨᱚᱠᱚᱢ ᱠᱤᱪᱷᱩ ᱫᱚ ᱵᱟᱹᱱᱩᱜᱼᱟ, ᱢᱮᱱᱟᱜ ᱜᱮᱭᱟ ᱠᱚᱱᱮ ᱛᱷᱚᱲᱟ ᱜᱟᱱ ᱤᱭᱟᱹ ᱧᱚᱜ ᱟᱨ ᱠᱤ
ᱚ ᱟᱪᱪᱷᱟ ᱛᱟᱦᱚᱞᱮ ᱱᱚᱜᱼᱚᱭ ᱵᱤᱫᱩ ᱵᱤᱫᱩ ᱤᱭᱟᱹ ᱫᱚᱢ ᱢᱮᱱᱟ ᱱᱚᱜᱼᱚᱭ ᱦᱩᱞ ᱢᱟᱦᱟ ᱚᱱᱟ ᱫᱚ ᱴᱷᱤᱠ ᱚ ᱟᱫᱚ, ᱟᱯᱮ ᱵᱚᱸᱜᱟ ᱵᱩᱨᱩᱜ ᱜᱮᱭᱟ ᱟᱫᱚ ᱚᱱᱟ ᱠᱚᱨᱮᱩᱨ ᱥᱩᱨ ᱠᱚᱨᱮᱢ ᱛᱟᱦᱮᱸ ᱟᱠᱟᱱᱪᱚ ᱵᱟᱧᱪᱚ ᱦᱩᱞ ᱢᱟᱦᱟ ᱠᱚᱨᱮ
ᱦᱮᱸ ᱦᱮᱸ
ᱛᱟᱦᱮᱸ ᱛᱟᱦᱮᱸ ᱵᱟᱲᱟ ᱟᱠᱟᱱᱟᱢ?
ᱦᱮᱸ ᱜᱚᱝᱠᱮ ᱛᱟᱦᱮᱸ ᱫᱚᱧ ᱛᱟᱦᱮᱸ ᱵᱟᱲᱟ ᱟᱠᱟᱱᱟ᱾
ᱟᱪᱪᱷᱟ ᱚᱸᱰᱮ ᱦᱩᱞ ᱢᱟᱦᱟ ᱫᱚ ᱪᱮᱫ ᱞᱮᱠᱟ ᱯᱮ ᱵᱚᱸᱜᱟ ᱵᱩᱨᱩᱜ ᱛᱟᱦᱮᱸᱱᱟ?
ᱛᱚ ᱜᱚᱝᱠᱮ ᱥᱮᱨᱚᱠᱚᱢ ᱠᱤᱪᱷᱩ ᱫᱚ ᱵᱟᱝ ᱢᱟᱱᱮ ᱵᱩᱡᱷᱟᱹᱣᱮᱫ ᱠᱟᱱᱟ ᱢᱮᱱ ᱫᱚ᱾ ᱥᱮᱛᱟᱜ ᱵᱮᱞᱟᱞᱮ ᱱᱟᱦᱟᱜ ᱡᱚᱛᱚ ᱦᱚᱲ ᱜᱮ ᱱᱟᱦᱟᱜ ᱩᱢ ᱩᱯᱨᱩᱢ ᱠᱟᱛᱮ ᱠᱚ ᱪᱟᱞᱟᱣ ᱮᱱᱟ ᱚᱸᱰᱮ ᱟᱫᱚ ᱛᱷᱚᱲᱟ ᱜᱟᱱ ᱯᱩᱡᱟᱹ ᱯᱟᱦᱴᱟ ᱠᱚ ᱦᱩᱭ ᱵᱟᱲᱟᱜᱼᱟ᱾
ᱚ
ᱟᱫᱚ ᱛᱟᱨᱯᱚᱨᱮ ᱱᱟᱜ ᱚᱱᱠᱟ ᱫᱷᱟᱨᱟ ᱠᱟᱹᱴᱤᱡᱽ ᱠᱟᱹᱴᱤᱡᱽ ᱜᱤᱫᱽᱨᱟᱹ ᱠᱚ ᱞᱟᱹᱜᱤᱫ ᱡᱟᱦᱟᱱᱟᱜ ᱠᱷᱮᱞᱳᱰ ᱠᱚ ᱱᱟᱦᱟᱜ ᱛᱟᱦᱮᱸᱱᱟ ᱟᱨ ᱟᱵᱚ ᱱᱚᱝᱠᱟᱱ ᱞᱟᱹᱴᱩ ᱞᱟᱹᱴᱩ ᱧᱚᱜ ᱞᱟᱹᱴᱩ ᱧᱚᱜ ᱟᱵᱚ ᱱᱮᱝᱠᱟᱱ ᱞᱟᱹᱴᱩ ᱧᱚᱜ ᱦᱚᱲ ᱜᱮ ᱠᱩᱞᱤ ᱞᱟᱹᱜᱤᱫ ᱫᱚ ᱱᱟᱦᱟᱜ ᱤᱭᱟᱹ ᱦᱩᱭᱩᱜ ᱛᱟᱵᱮᱱᱟ ᱡᱮ ᱱᱤᱭᱟᱹ ᱯᱷᱩᱴᱵᱚᱞ, ᱠᱷᱮᱞᱳᱰ ᱠᱚ ᱫᱚᱦᱚ ᱵᱟᱲᱟᱭᱟ ᱱᱟᱜ ᱟᱯᱮᱥᱮᱫ ᱡᱮ ᱚᱠᱟ ᱞᱮᱠᱟᱱᱟᱜ ᱦᱩᱭᱩᱜ?
ᱚᱸ ᱟᱫᱚ ᱱᱚᱛᱮ ᱫᱚ ᱚᱱᱠᱟ ᱵᱚᱸᱜᱟ ᱵᱩᱨᱩ ᱫᱚ ᱵᱚᱸᱜᱟ ᱜᱩᱴᱩ ᱜᱮ ᱟᱫᱚ ᱟᱞᱮ ᱱᱟᱣᱟ ᱴᱩ ᱴᱚᱴᱷᱟ ᱨᱮᱫᱚ ᱥᱟᱱᱛᱟᱲ ᱦᱚᱯᱚᱱ ᱠᱚ ᱟᱭᱢᱟ ᱢᱮᱱᱟᱜ ᱠᱚᱣᱟ ᱟᱫᱚ ᱚᱱᱟᱛᱮ ᱡᱚᱢᱚᱠ ᱥᱚᱢᱚᱠ ᱧᱚᱜ ᱜᱮ ᱦᱩᱭᱩᱜᱼᱟ᱾ ᱟᱫᱚ ᱟᱹᱰᱤ ᱨᱟᱹᱥᱠᱟᱹ ᱥᱟᱺᱦᱤᱡ ᱜᱮ ᱢᱟᱱᱟᱣ ᱦᱩᱭᱩᱜᱼᱟ ᱟᱨ ᱡᱟᱦᱟᱸ ᱥᱩᱨ ᱥᱩᱯᱩᱨ ᱨᱮᱱᱟᱜ ᱟᱹᱛᱩ ᱠᱚᱨᱮ ᱢᱮᱱᱟᱜᱼᱟ ᱚᱱᱟ ᱠᱚᱨᱮ ᱚᱱᱠᱟ ᱞᱟᱹᱭ ᱵᱟᱲᱟ ᱦᱩᱭ ᱟᱠᱟᱱᱟ ᱡᱟᱦᱟᱸᱭ ᱜᱟᱹᱠᱷᱩᱲᱤᱭᱟᱹ ᱠᱚ ᱢᱮᱱᱟᱜ ᱠᱚᱣᱟ, ᱩᱱᱠᱩ ᱴᱷᱮᱱ ᱤᱧ ᱧᱮᱞ ᱦᱮᱸ ᱞᱟᱹᱭ ᱪᱟᱞ ᱦᱩᱭ ᱠᱟᱱᱟ ᱟᱭᱢᱟ ᱫᱤᱱ ᱨᱮᱜᱮ ᱚᱱᱟ ᱱᱚᱜᱼᱚᱭᱛᱚ ᱱᱚᱣᱟ ᱛᱤᱦᱤᱧ ᱫᱚ ᱪᱷᱟᱵᱽᱵᱤᱥ ᱥᱮ ᱥᱟᱛᱟᱥ ᱛᱟᱹᱨᱤᱠᱷ ᱚᱱᱮ ᱚᱱᱠᱟ ᱦᱩᱭᱱᱟ᱾ ᱥᱟᱛᱟᱥ ᱛᱟᱨᱤᱠᱷ ᱦᱩᱸ ᱦᱮᱸ ᱦᱮᱸ ᱦᱳᱭ ᱦᱮᱸ ᱚᱱᱠᱟ ᱜᱮ ᱦᱩᱭᱩᱜᱼᱟ᱾ ᱟᱫᱚ ᱚᱱᱠᱟ ᱜᱮ ᱞᱟᱹᱭ ᱵᱟᱲᱟ ᱦᱩᱭ ᱟᱠᱟᱱᱟ ᱜᱟᱹᱠᱷᱩᱲᱤᱭᱟᱹ ᱠᱚ᱾ ᱥᱮ ᱱᱚᱣᱟ ᱠᱚᱨᱮ ᱡᱟᱦᱟᱸ ᱛᱤᱱᱟᱹᱜ ᱯᱩᱨᱩᱫᱷᱩᱞ ᱠᱚ ᱢᱮᱱᱟᱜ ᱠᱚᱣᱟ ᱥᱟᱨᱮᱡ ᱵᱟᱨᱮᱡ ᱠᱚ, ᱩᱱᱠᱩ ᱥᱮᱞᱮᱫᱚᱜ ᱥᱮᱞᱮᱫᱚᱜ ᱞᱟᱹᱜᱤᱫ ᱥᱮ, ᱡᱟᱦᱟᱸᱭ ᱚᱱᱠᱟ ᱠᱚ ᱢᱮᱱᱟᱜ ᱠᱚᱛᱟ ᱵᱚᱱᱟ ᱦᱮᱸ ᱦᱩᱰ ᱯᱷᱩᱞ ᱨᱮᱠᱚ ᱞᱟᱹᱲᱦᱟᱹᱭ ᱠᱟᱱᱟ ᱥᱮ ᱢᱮᱥᱟ ᱠᱚ ᱛᱟᱦᱮᱸ ᱠᱟᱱᱟ ᱛᱚᱠᱷᱚᱱ ᱚᱱᱟ ᱚᱲᱟᱜ ᱠᱚᱨᱮᱱ ᱫᱚ ᱟᱨᱚ ᱵᱮᱥᱤ ᱦᱩᱸ ᱟᱫᱚ ᱵᱚᱸᱜᱟ ᱵᱩᱨᱩ ᱫᱚ ᱱᱚᱝᱠᱟ ᱟᱞᱮ ᱫᱚ ᱱᱚᱰᱮ ᱫᱚ, ᱤᱭᱟᱹ ᱜᱮᱭ ᱵᱚᱸᱜᱟᱭ ᱛᱟᱦᱮᱱᱟ ᱱᱟᱭᱠᱮ ᱜᱮᱭ ᱵᱚᱸᱜᱟᱭᱟ᱾ ᱦᱮᱸ ᱜᱚᱲᱚ ᱥᱚᱯᱚᱦᱚᱫ ᱨᱮᱫᱚ ᱥᱟᱱᱟᱢ ᱦᱚᱲ ᱜᱮ ᱛᱟᱦᱮᱸ ᱦᱩᱭᱩᱜᱼᱟ᱾ ᱚᱱᱤᱜᱮ ᱵᱚᱸᱜᱟ ᱵᱩᱨᱩᱭᱟ ᱥᱮ ᱢᱟᱞᱟ ᱥᱮ ᱵᱟᱦᱟ ᱢᱟᱞᱟ ᱦᱚᱨᱚᱜ ᱥᱟᱱᱟᱢ ᱦᱚᱲ ᱜᱮᱢ ᱫᱟᱲᱮᱭᱟᱜᱼᱟ ᱦᱮᱸ ᱵᱟᱦᱟ ᱢᱟᱞᱟ ᱥᱮ ᱜᱚᱰ ᱡᱚᱦᱟᱨ ᱚᱱᱟ ᱠᱚᱫᱚ ᱥᱟᱱᱟᱢ ᱦᱚᱲ ᱟᱵᱮᱱ ᱵᱮᱱ ᱞᱟᱹᱭ ᱠᱮᱫᱟ ᱡᱮ ᱱᱚᱜ-ᱚᱭ ᱮᱱᱮᱡ ᱮᱱᱮᱡ ᱥᱮᱨᱮᱧ ᱫᱚ ᱛᱟᱦᱚᱞᱮ ᱦᱩᱭᱩᱜ ᱟ ᱥᱮ ᱵᱟᱝ
ᱮᱱᱮᱡ ᱥᱮᱨᱮᱧ ᱫᱚ ᱵᱚᱞᱛᱮ ᱱᱟᱦᱟᱜ ᱜᱚᱢᱠᱮ ᱚᱱᱠᱟ ᱵᱟᱨ ᱯᱮ ᱵᱟᱨ ᱟᱠᱷᱲᱟ ᱫᱚ ᱵᱟᱝ ᱜᱚᱢᱠᱮ ᱯᱮ ᱟᱠᱷᱲᱟ ᱜᱟᱱ ᱱᱟᱦᱟᱜ ᱛᱩᱢᱫᱟᱜ ᱴᱟᱢᱟᱠ ᱛᱮ ᱱᱟᱦᱟᱜ ᱠᱤᱪᱷᱩᱴᱟ ᱠᱚ ᱮᱱᱮᱡᱟᱜᱼᱟ ᱚᱱᱮ ᱚᱱᱠᱟᱜᱮ ᱟᱨ ᱱᱤᱭᱟᱹ ᱰᱤᱡᱮ ᱵᱚᱠᱥ ᱠᱚᱫᱚ ᱱᱟᱜ ᱵᱟᱝ ᱜᱮ ᱟᱨ ᱱᱤᱭᱟᱹ ᱠᱟᱹᱴᱤᱡ ᱠᱟᱹᱴᱤᱡ ᱜᱤᱫᱽᱨᱟᱹ ᱠᱚ ᱞᱟᱹᱜᱤᱫ ᱱᱟᱜ ᱡᱟᱸᱦᱟᱱᱟᱜ ᱤᱭᱟᱹ ᱜᱮ ᱛᱟᱦᱮᱱᱟ ᱢᱟᱱᱮ ᱚᱠᱚᱭ ᱠᱚᱫᱚ ᱠᱚ ᱤᱭᱟᱹᱭᱟ ᱟᱨᱠᱤ ᱠᱚᱵᱤᱛᱟ ᱴᱚᱵᱤᱛᱟ ᱡᱟᱦᱟᱱᱟᱜ ᱠᱚ ᱱᱟᱜ ᱠᱚ ᱞᱟᱹᱭᱟ ᱱᱚᱝᱠᱟ ᱟᱨ ᱱᱚᱝᱠᱟ ᱵᱤᱠᱮᱞ ᱫᱚ ᱵᱟᱝ ᱢᱟᱱᱮ ᱚᱱᱠᱟ ᱫᱩᱯᱩᱨ ᱵᱮᱞᱟ ᱫᱚ ᱱᱟᱜ ᱯᱷᱩᱴᱵᱚᱞ ᱠᱷᱮᱞ ᱠᱚ ᱛᱟᱸᱦᱮᱱᱟ
ᱦᱮᱸ ᱦᱮᱸ ᱟᱫᱚ ᱜᱚᱝᱠᱮ ᱮᱱ ᱦᱤᱞᱚᱜ ᱫᱚ ᱦᱩᱞ ᱢᱟᱦᱟ ᱠᱟᱱᱟ ᱛᱚ ᱱᱚᱜ-ᱚᱭ ᱟᱵᱚ ᱡᱟᱦᱟᱸᱭ ᱡᱟᱦᱟᱸ ᱛᱤᱱᱟᱹᱜ ᱵᱤᱨ ᱵᱤᱨᱫᱟᱹᱞᱤᱭᱟᱹ ᱠᱚ ᱛᱟᱦᱮᱸ ᱠᱟᱱ ᱛᱟᱵᱚᱱᱟ ᱟᱨ ᱩᱱᱠᱩ ᱱᱤᱭᱟᱹ ᱠᱟᱛᱷᱟ ᱠᱚᱯᱮ ᱯᱟᱥᱱᱟᱣᱟ ᱥᱮ ᱵᱟᱝ ᱮᱱ ᱦᱤᱞᱳᱜ ᱚᱱᱟ ᱫᱤᱱ ᱨᱮᱫᱚ
ᱦᱮᱸ ᱜᱚᱝᱠᱮ ᱯᱟᱥᱱᱟᱣ ᱜᱮᱭᱟ ᱠᱚ ᱟᱫᱚ ᱱᱟᱜ ᱱᱚᱜᱼᱚᱭ ᱫᱷᱟᱨᱟ ᱠᱟᱜᱼᱵᱮᱱ ᱢᱤᱫᱴᱮᱡ ᱱᱮᱱᱛᱮ ᱧᱚᱜ ᱨᱮ ᱦᱩᱭᱩᱜ ᱛᱚ ᱟᱫᱚ ᱩᱱᱤ ᱟᱸᱰᱟ ᱯᱟᱥᱮ ᱨᱮᱱ ᱟᱹᱛᱩ ᱨᱮᱫᱚ ᱱᱟᱦᱟᱸᱜ ᱢᱤᱫᱴᱮᱱ ᱪᱤᱴᱷᱤ ᱞᱮᱠᱟᱱᱟᱜ ᱠᱚ ᱠᱩᱞ ᱠᱟᱜ-ᱟ ᱡᱮ ᱵᱟᱝ ᱟᱯᱮ ᱟᱛᱩ ᱨᱮᱱ ᱡᱚᱛᱚ ᱦᱚᱲ ᱜᱮ ᱯᱨᱟᱭ ᱡᱚᱛᱚ ᱦᱚᱲ ᱜᱮ ᱢᱟ ᱵᱳᱱ ᱥᱚᱦᱚᱨᱼᱼ ᱥᱮᱴᱮᱨᱚᱜ ᱫᱚ ᱱᱟᱜ ᱛᱚ ᱚᱱᱟ ᱠᱚ ᱤᱭᱟᱹ ᱛᱮᱫᱚ ᱱᱟᱦᱟᱜ ᱵᱚᱠᱥ ᱩᱱᱠᱩ ᱫᱚ ᱠᱚ ᱟᱹᱜᱩᱭ ᱜᱮᱭᱟ ᱛᱚ ᱚᱱᱟ ᱨᱮᱜᱮ ᱱᱟᱜ ᱠᱚ ᱨᱚᱲ ᱵᱟᱲᱟᱭᱟ ᱟᱨ ᱠᱤᱪᱷᱩᱴᱟ ᱜᱮ ᱚᱱᱟ ᱠᱳᱨᱳᱱᱟ ᱵᱟᱨᱮ ᱛᱮᱠᱚ ᱞᱟᱹᱭ ᱵᱟᱲᱟᱭᱟ
ᱦᱮᱸ ᱟᱪᱪᱷᱟ ᱟᱨ ᱧᱮᱞᱚᱜ ᱠᱟᱱᱟ ᱱᱚᱜᱼᱚᱭ ᱟᱵᱚᱼᱼ ᱥᱟᱱᱛᱟᱲᱟᱜ ᱯᱩᱡᱟᱹ ᱥᱟᱶ ᱥᱟᱶᱛᱮ ᱟᱵᱚ ᱥᱟᱱᱛᱟᱲ ᱠᱚ ᱟᱭᱢᱟ ᱮᱴᱟᱜ ᱦᱚᱲᱟᱜ ᱵᱚᱱ ᱧᱮᱞ ᱛᱮ ᱟᱵᱚ ᱦᱚᱸ ᱚᱱᱠᱟ ᱯᱩᱡᱟᱹ ᱠᱚ ᱥᱟᱱᱟᱭᱮᱫ ᱵᱚᱱᱟ ᱱᱚᱜᱼᱚᱭ ᱡᱮᱢᱚᱱ ᱟᱵ ᱦᱸᱜ-ᱚᱭ ᱥᱚᱨᱚᱥᱚᱛᱤ ᱮᱜ ᱟᱸᱡᱚᱢ ᱠᱟᱜ ᱜᱮᱭᱟᱵᱱ ᱡᱟᱱᱮ ᱥᱚᱨᱚᱥᱚᱛᱤ ᱫᱮᱵᱤ ᱵᱚᱞᱮ ᱢᱮᱱᱟᱭ ᱛᱟᱠᱚᱣᱟ, ᱤᱭᱟᱹ ᱨᱮᱱ ᱦᱚᱭ ᱵᱟᱝᱜᱟᱞᱤ ᱨᱮᱱ ᱦᱮᱸ ᱟᱫᱚ ᱚᱱᱮ ᱩᱱᱠᱩ ᱠᱚ ᱚᱱᱠᱟ ᱵᱚᱸᱜᱟ ᱵᱩᱨᱩᱭᱮᱫ ᱜᱮᱭᱟᱵᱚᱱ ᱟᱭᱢᱟ ᱚᱱᱠᱟ ᱧᱮᱞᱚᱜ ᱠᱟᱱᱟ ᱡᱮ ᱵᱚᱸᱜᱟ ᱵᱩᱨᱩ ᱵᱚᱸᱜᱟ ᱵᱩᱨᱩ ᱵᱚᱸᱜᱟᱭᱮᱫ ᱵᱩᱨᱼᱟ ᱵᱩᱨᱩᱭᱮᱫ ᱛᱟᱵᱚᱱᱟ᱾ ᱢᱤᱫ ᱵᱟᱨᱮ ᱠᱚᱨᱮ ᱫᱚ ᱚᱱᱠᱟ ᱧᱮᱞᱚᱜ ᱠᱟᱱᱟ ᱟᱵᱚ ᱥᱟᱱᱛᱟᱲ ᱠᱚᱠᱚ ᱢᱮᱱᱫᱟ ᱦᱮᱸ ᱵᱟᱵᱚᱱ ᱵᱚᱸᱜᱟ ᱵᱩᱨᱩᱭᱟ ᱥᱮ ᱵᱟᱠᱚ ᱵᱚᱸᱜᱟ ᱵᱩᱨᱩᱭᱮᱫᱟ ᱛᱟᱦᱚᱞᱮ ᱟᱯᱮ ᱚᱱᱛᱮ ᱫᱚ ᱚᱱᱠᱟ ᱚᱱᱮ ᱵᱚᱸᱜᱟ ᱠᱚ ᱵᱚᱸᱜᱟ ᱵᱩᱨᱩᱣᱟᱭ ᱛᱟᱠᱚ ᱜᱮᱭᱟ ᱥᱮ ᱪᱮᱫ
ᱵᱟᱝ ᱜᱚᱢᱠᱮ ᱥᱮᱨᱚᱠᱚᱢ ᱠᱤᱪᱷᱩ ᱫᱚ ᱵᱟᱝ ᱛᱚ ᱚᱱᱠᱟ ᱫᱚ ᱵᱟᱝ ᱦᱩᱭᱩᱜ ᱠᱟᱱᱟ ᱛᱚ ᱱᱟᱦᱟᱜ ᱚᱱᱟ ᱠᱚᱨᱮ ᱫᱚ ᱡᱮ ᱱᱜ-ᱣᱟ ᱤᱥᱠᱩᱞ ᱯᱟᱦᱴᱟ ᱠᱚᱨᱮ ᱜᱮ ᱱᱟᱦᱟᱜ ᱦᱩᱭᱩᱜ ᱛᱚ ᱟᱫᱚ ᱪᱟᱞᱟᱜ ᱜᱮᱭᱟ ᱠᱚ ᱟᱵᱚ ᱦᱚᱲ ᱥᱟᱱᱛᱟᱞ
ᱜᱤᱫᱽᱨᱟᱹ ᱠᱚᱫᱚ ᱱᱟᱜ ᱟᱵᱚ ᱦᱚᱸᱵᱚᱱ ᱪᱟᱞᱟᱣ ᱵᱟᱲᱟᱣ ᱠᱟᱱ ᱜᱮᱭᱟ ᱚᱱᱮ ᱚᱱᱠᱟ ᱛᱮᱜᱮ ᱢᱟᱱᱮ ᱟᱵᱚ ᱫᱚ
ᱦᱮᱸ ᱦᱮᱸ ᱦᱮᱸ
ᱛᱟᱦᱮᱱᱟ ᱟᱨᱠᱤ ᱡᱮ ᱟᱵᱚ ᱫᱚ ᱵᱟᱵᱚᱱ ᱯᱩᱡᱟᱹ ᱯᱟᱴᱷ ᱟᱭᱟ ᱱᱟᱦᱟᱜ ᱱᱚᱝᱠᱟᱱ ᱜᱤ
ᱟᱫᱚ ᱦᱮᱸ ᱚᱱᱟ ᱥᱮᱱ ᱠᱚᱫᱚ ᱜᱚᱴᱟ ᱜᱮ ᱜᱟᱱᱚᱜᱼᱟ ᱟᱠᱚ ᱦᱚᱸᱠᱚ ᱟᱵᱚᱣᱟᱜ ᱴᱚᱴᱷᱟ ᱨᱮᱠᱚ ᱦᱮᱡ ᱫᱟᱲᱮᱜᱼᱟ ᱦᱮᱸ ᱟᱵᱚ ᱦᱚᱸ ᱟᱠᱚ ᱟᱠᱚ ᱴᱷᱮᱡ ᱵᱚᱱ ᱪᱟᱞᱟᱣ ᱫᱟᱲᱮᱭᱟᱜᱼᱟ ᱚᱱᱠᱟ ᱫᱚ ᱵᱟᱝ ᱠᱟᱱᱟ ᱡᱮ ᱦᱮᱸ ᱟᱞᱮ ᱟᱜ ᱵᱚᱸᱜᱟᱼ ᱵᱩᱨᱩ ᱠᱟᱱᱟ ᱢᱟᱱᱮ ᱟᱯᱮ ᱫᱚ ᱥᱩᱨᱩᱜ ᱵᱟᱯᱮ ᱧᱟᱢᱟ ᱥᱮ ᱡᱚᱢ ᱠᱚ ᱵᱟᱯᱮ ᱧᱟᱢᱟ ᱦᱮᱸ ᱡᱟᱦᱟᱸᱭ ᱡᱮᱢᱚᱱ ᱵᱚᱦᱚᱜ ᱠᱚ ᱟᱵᱚᱣᱟᱜ ᱵᱚᱸᱜᱟᱼᱵᱩᱨᱩ ᱠᱚᱨᱮᱫ ᱦᱮᱸ ᱢᱮᱱᱫᱟᱹᱧ ᱟᱵᱚᱣᱟᱜ ᱡᱟᱦᱟᱸ ᱚᱱᱟ ᱵᱚᱸᱜᱟ ᱵᱩᱨᱩ ᱠᱚᱨᱮ ᱵᱚᱦᱚᱜ ᱠᱚ ᱛᱟᱦᱮᱱᱟ ᱵᱚᱦᱚᱜ ᱠᱚᱫᱚ ᱡᱟᱦᱟᱸᱭ ᱩᱯᱟᱹᱥ ᱠᱚ ᱛᱟᱦᱮᱱᱟ ᱩᱱᱠᱩ ᱜᱮ ᱡᱚᱢ ᱠᱚᱠᱚ ᱧᱟᱢᱟ ᱟᱨ ᱵᱟᱠᱤ ᱫᱚ ᱡᱟᱦᱟᱸ ᱮᱢ ᱦᱟ ᱦᱟᱴᱤᱝ ᱞᱮᱠᱟᱱᱟᱜ ᱫᱚ ᱛᱟᱦᱮᱱᱟ ᱚᱱᱟ ᱠᱚᱫᱚ ᱥᱟᱱᱟᱢ ᱦᱚᱲᱜᱮ ᱡᱚᱢ ᱜᱟᱱᱚᱜᱼᱟ ᱡᱮ ᱮᱴᱟᱜ ᱮᱴᱟᱜ ᱠᱟᱱᱟ ᱠᱚ ᱚᱱᱠᱟ ᱫᱚ ᱤᱭᱟᱹ ᱫᱚ ᱵᱟᱹᱱᱩᱜᱼᱟ ᱟᱞᱮ ᱱᱚᱸᱰᱮ ᱠᱚᱨᱮ ᱦᱚᱸ ᱱᱚᱜᱼᱚᱭ ᱡᱟᱦᱟᱱᱟᱜ ᱠᱚ ᱵᱚᱸᱜᱟ ᱵᱩᱨᱩ ᱦᱩᱭᱩᱜᱼᱟ ᱮᱴᱟᱜ ᱠᱚ ᱦᱚᱸᱠᱚ ᱪᱟᱞᱟᱜᱼᱟ ᱦᱚᱨᱛᱮ ᱦᱚᱲ ᱠᱚᱨᱮᱱᱟᱜ ᱟᱫᱚ ᱛᱤᱸᱜᱩ ᱠᱚ ᱜᱮᱭᱟᱞᱮ ᱡᱮ ᱡᱚᱢ ᱛᱟᱨᱟᱭ ᱛᱟᱞᱮᱯᱮ ᱦᱮᱸᱻ ᱟᱠᱚ ᱦᱚᱸ ᱚᱝᱠᱟ ᱟᱹᱰᱤ ᱨᱟᱹᱥᱠᱟᱹ ᱠᱚ ᱵᱩᱡᱷᱟᱹᱼᱟ ᱦᱚᱸᱼᱚᱭ ᱡᱮ ᱟᱵᱚ ᱠᱚᱼᱼ ᱮᱢᱟᱵᱚᱱ ᱠᱟᱱᱟ ᱦᱟᱹᱴᱤᱧ ᱟᱵᱚᱱ ᱠᱟᱱᱟ ᱠᱚ ᱵᱚᱸᱜᱟ ᱨᱮᱱᱟᱜ ᱵᱟᱠᱷᱨᱟ ᱛᱮ ᱦᱮᱸ ᱦᱮᱞᱳ ᱦᱮᱞᱳ ᱦᱮᱸ ᱜᱚᱝᱠᱮ ᱯᱮ ᱨᱚᱲ ᱨᱚᱲ ᱵᱮᱱ ᱟᱸᱡᱚᱢᱮᱫᱼᱟ